ᱦᱮᱸ ᱜᱚᱝᱠᱮ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱᱟ ᱤᱧᱟᱜ ᱦᱚᱸ ᱵᱤᱱ
ᱦᱮᱸ ᱟᱢᱟ ᱟᱸᱡᱚᱢᱚᱜ ᱠᱟᱱᱟ ᱦᱟᱸᱜ ᱱᱤᱛᱚᱜ᱾ ᱦᱮᱸ ᱱᱤᱛᱚᱜ ᱚᱛᱟᱹᱨ ᱟᱸᱡᱚᱢᱚᱜ ᱠᱟᱱᱟ ᱦᱟᱸᱜ᱾
ᱦᱮᱸ ᱪᱷᱤᱠᱟᱹᱭᱮᱫ ᱟᱵᱤᱱ?
ᱦᱮᱸ ᱱᱤᱛᱚᱜ ᱱᱚᱜᱼᱚᱭ ᱵᱟᱨᱦᱮ ᱥᱮᱫ ᱨᱮ ᱩᱰᱩᱠ ᱦᱩᱭᱩ ᱠᱟᱱ ᱛᱟᱦᱮᱱᱟ ᱮᱱᱟᱱ ᱠᱷᱚᱱ ᱢᱟᱱᱮ ᱫᱟᱜ ᱮᱫ ᱛᱟᱦᱮᱱᱟ᱾ ᱱᱤᱛᱚᱜ ᱫᱟᱲᱟ ᱵᱟᱲᱟ ᱦᱩᱭᱩᱜ ᱠᱟᱱᱟ ᱮᱭᱥᱮ ᱜᱮ ᱟᱨ ᱥᱟᱶ ᱥᱟᱶᱛᱮ ᱱᱚᱜᱼᱚᱭ ᱨᱚᱯᱚᱲ ᱠᱚ ᱦᱩᱭᱩᱜ ᱠᱟᱱᱟ᱾
ᱟᱪᱪᱷᱟ
ᱛᱚ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱫᱟ ᱱᱤᱛᱚᱜ ᱚᱠᱛᱮ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱦᱩᱸ ᱡᱚᱢ ᱵᱟᱲᱟ ᱠᱟᱛᱮᱫ ᱜᱤᱛᱤᱡ ᱟᱠᱟᱱᱟᱞᱤᱧ᱾ ᱦᱮᱸ
ᱫᱤᱱᱟᱹᱢ ᱫᱤᱱ ᱮᱱᱠᱟ ᱜᱮᱵᱚᱱ ᱜᱤᱛᱤᱡ ᱵᱟᱲᱟᱜᱼᱟ ᱥᱮ ᱪᱮᱫ ᱞᱮᱠᱟ ᱢᱟᱱᱮ, ᱟᱫᱚᱢ ᱦᱚᱲ ᱫᱚ ᱢᱟᱱᱮ ᱚᱱᱠᱟ ᱫᱟᱠᱟ ᱡᱚᱢ ᱵᱟᱲᱟ ᱠᱟᱛᱮᱫ, ᱡᱚᱛᱚ ᱚᱠᱛᱮᱚ ᱫᱚᱠᱚ ᱜᱤᱛᱤᱡᱼᱟ ᱦᱟᱸᱜ᱾
ᱦᱮᱸ ᱦᱮᱸ ᱟᱹᱵᱤᱱ ᱫᱚ ᱟᱸᱡᱚᱢ ᱵᱟᱲᱟ ᱠᱟ ᱟᱵᱤᱱ ᱥᱮ ᱵᱟᱝ?
ᱦᱮᱸ ᱡᱚᱢ ᱵᱟᱲᱟ ᱦᱩᱭ ᱠᱟᱛᱮ ᱜᱮ ᱱᱚᱜᱼᱚᱭ ᱵᱟᱦᱨᱮ ᱥᱮᱫ ᱞᱤᱧ ᱫᱬᱟ ᱵᱟᱲᱟ ᱠᱟᱱ ᱛᱟᱦᱮᱸᱱᱟ᱾
ᱟᱪᱪᱷᱟ
ᱮᱱᱛᱮᱫ ᱡᱚᱠᱷᱚᱱ ᱡᱚᱢ ᱵᱟᱲᱟ ᱠᱟᱛᱮᱜ ᱛᱩᱩᱨᱟᱹᱫ ᱮᱢ ᱜᱤᱛᱤᱡ ᱞᱮᱱᱠᱷᱟᱱᱡ ᱦᱚᱸ ᱢᱟᱱᱮ ᱦᱚᱲᱢᱚ ᱛᱷᱚᱲᱟ, ᱦᱟᱢᱟᱞ ᱧᱚᱜ ᱜᱮ ᱟᱹᱭᱠᱟᱹᱜ ᱟᱥᱮ ᱵᱟᱝ᱾ ᱟᱫᱚ ᱮᱱᱠᱷᱟᱢ ᱫᱟᱬᱟ ᱵᱟᱲᱟᱭ ᱠᱷᱟᱡ ᱛᱷᱚᱲᱟ ᱨᱟᱣᱟᱞ ᱧᱚᱜ ᱟᱹᱭᱠᱟᱹᱜᱼᱟ ᱱᱟᱯᱟᱭ ᱧᱚᱜ ᱵᱩᱡᱷᱼᱟ᱾
ᱟᱪᱪᱷᱟ ᱟᱪᱪᱷᱟ ᱜᱚᱝᱠᱮ ᱟᱯᱮ ᱥᱮᱫ ᱫᱚ ᱱᱚᱣᱟ ᱟᱥᱲᱟ ᱠᱚ ᱢᱚᱛᱞᱚᱵ ᱚᱞᱪᱤᱠᱤ ᱟᱥᱲᱟ ᱠᱚ ᱦᱮᱱᱟᱜ ᱟᱥᱮ ᱵᱟᱝ?
ᱦᱮᱸ ᱦᱮᱸ ᱚᱞᱪᱤᱠᱤ ᱟᱥᱲᱟ ᱞᱮᱠᱟᱛᱮᱢ ᱢᱮᱱ ᱞᱮᱠᱷᱟᱡ ᱫᱚ ᱡᱟᱭᱜᱟ ᱡᱟᱭᱜᱟ ᱨᱮ ᱢᱮᱱᱟᱜᱼᱟ᱾
ᱟᱪᱪᱷᱟ
ᱛᱚ ᱢᱟᱱᱮ ᱥᱚᱸᱜᱮ ᱥᱚᱸᱜᱮ ᱛᱮᱠᱚ ᱤᱭᱟᱹᱭᱟ ᱡᱮᱞᱮᱠᱟ ᱟᱫᱚᱢ ᱡᱟᱭᱜᱟ ᱨᱮ ᱱᱚᱝᱠᱟ ᱢᱟᱱᱮ ᱤᱝᱞᱤᱥ ᱢᱤᱰᱤᱭᱟᱢ ᱠᱚ ᱠᱷᱩᱞᱟᱹᱣ ᱠᱟᱫᱟ᱾ ᱚᱱᱟᱥ ᱚᱱᱟ ᱤᱥᱠᱩᱞ ᱨᱮᱜᱮ ᱡᱩᱫᱤ ᱯᱨᱤᱱᱥᱤᱯᱟᱞ ᱞᱮᱠᱟᱛᱮ ᱥᱮ ᱢᱮᱱ ᱫᱟᱲᱮᱭᱟᱜᱼᱟ ᱚᱸᱰᱮᱱᱤᱡ ᱟᱥᱚᱞ ᱜᱚᱢᱠᱮ ᱞᱮᱠᱟᱛᱮᱢ ᱢᱮᱱ ᱫᱟᱲᱮᱭᱟᱜ ᱡᱩᱫᱤ ᱦᱚᱲ ᱠᱟᱱ ᱠᱷᱟᱡ ᱛᱚᱵᱮ ᱱᱚᱝᱠᱟᱱ ᱥᱟᱱᱛᱟᱞᱤ ᱥᱮ ᱚᱞ ᱪᱤᱠᱤ ᱦᱚᱸᱠᱚ ᱯᱟᱲᱦᱟᱣᱮᱫ ᱠᱚᱜᱮᱭᱟ ᱦᱟᱸᱜ ᱚᱱᱠᱟᱱ ᱡᱟᱭᱜᱟ ᱨᱮᱦᱚᱸ᱾ ᱤᱧ ᱵᱟᱨᱮ ᱧᱟ
ᱟᱪᱪᱷᱟ ᱟᱪᱪᱷᱟ ᱟᱪᱪᱷᱟ ᱢᱟᱱᱮ ᱟᱯᱮ ᱥᱩᱨ ᱥᱩᱯᱩᱨ ᱨᱮ ᱚᱱᱠᱟ ᱟᱥᱲᱟ ᱫᱚ ᱦᱮᱱᱟ ᱟᱥᱮ ᱵᱟᱝᱟ?
ᱟᱞᱮ ᱥᱮᱫ ᱱᱚᱝᱠᱟ ᱵᱚᱞᱮ ᱟᱹᱰᱤ ᱠᱚᱢ ᱢᱮᱱᱟᱜᱼᱟ ᱤᱭᱟᱹ ᱵᱚᱞᱮ ᱚᱱᱟ ᱮᱠᱮᱱ ᱚᱞ ᱪᱤᱠᱤ ᱥᱮᱢ ᱢᱮᱱᱫᱟᱱᱲᱟ ᱮᱠᱷᱮᱱ ᱥᱟᱱᱛᱟᱲ ᱛᱮᱜᱮ ᱯᱟᱲᱦᱟᱜ ᱟᱠᱚ᱾ ᱟᱹᱰᱤ ᱠᱚᱢᱤᱧ ᱧᱮᱞ ᱵᱟᱲᱟ ᱟᱠᱟᱫᱟ ᱟᱯᱮ ᱥᱮᱫ ᱜᱮ ᱪᱮᱫ ᱞᱮᱠᱟ ᱢᱟᱱᱮ ᱚᱱᱠᱟ ᱯᱩᱨᱟᱹ ᱯᱩᱨᱤ ᱢᱟᱱᱮ ᱥᱟᱱᱛᱷᱟᱞᱤ ᱢᱤᱰᱤᱭᱟᱢ ᱚᱱᱠᱟ ᱯᱟᱲᱦᱟᱣ ᱦᱩᱭᱩᱜ ᱠᱟᱱᱟ ᱥᱮ ᱪᱮᱫ ᱞᱮᱠᱟ
ᱵᱟᱝ ᱵᱟᱝ ᱟᱞᱮ ᱱᱚᱛᱮ ᱦᱚᱸᱛᱚ ᱵᱟᱹᱱᱩᱜ ᱟᱹᱱᱤᱡ ᱚᱱᱠᱟ ᱠᱤᱱᱛᱩ ᱥᱟᱺᱜᱤᱧ ᱧᱚᱜ ᱨᱮ ᱢᱤᱫᱴᱟᱱ ᱥᱠᱩᱞ ᱦᱮᱱᱟᱜ-ᱟ ᱦᱮᱸ ᱚᱸᱰᱮ ᱠᱤᱱᱛᱩ ᱥᱟᱱᱛᱟᱲ ᱛᱮᱜᱮ ᱠᱚ ᱯᱟᱲᱦᱟᱣ ᱠᱚᱣᱟ ᱥᱮᱛᱟᱜ ᱵᱮᱲᱟ ᱦᱮᱸ
ᱟᱪᱪᱷᱟ ᱟᱪᱪᱷᱟ ᱟᱫᱚ ᱚᱱᱟ ᱫᱚ ᱢᱟᱱᱮ ᱤᱥᱠᱩᱞ ᱥᱮ ᱱᱚᱣᱟ ᱟᱥᱲᱟ ᱢᱟᱱᱮ ᱪᱮᱫ ᱞᱮᱠᱟᱱᱟᱜ ᱤᱭᱟᱹ ᱠᱟᱱᱟ ᱠᱳᱪᱤᱝ ᱞᱮᱠᱟ ᱪᱤᱠᱟᱜ ᱟ ᱥᱮ ᱢᱟᱱᱮ ᱱᱚᱝᱠᱟ ᱥᱚᱨᱠᱟᱨᱤ ᱦᱚᱛᱮᱛᱮ ᱵᱮᱱᱟᱣ ᱟᱠᱟᱱ ᱟᱥᱲᱟ᱾
ᱵᱟᱝ ᱠᱳᱪᱤᱝ ᱞᱮᱠᱟ ᱞᱮ ᱞᱮᱠᱟ ᱟᱨᱥᱤᱠ ᱛᱷᱨᱩ ᱠᱷᱚᱱ ᱯᱟᱲᱦᱟᱣᱮᱫ ᱠᱚᱣᱟ ᱠᱚ ᱚᱸᱰᱮ
ᱟᱪᱪᱷᱟ ᱟᱪᱪᱷᱟ ᱦᱮᱸ ᱱᱚᱣᱟ ᱥᱚᱝᱥᱛᱷᱟ ᱥᱮ ᱱᱚᱣᱟ ᱟᱸᱡᱚᱢ ᱠᱟᱜ ᱜᱮᱭᱟᱞᱤᱧ ᱦᱟᱸᱜ ᱟᱥᱮᱠᱟ
ᱦᱮᱸ ᱦᱮᱸ ᱚᱱᱟ ᱛᱷᱨᱩ ᱛᱮᱜᱮ ᱠᱚ ᱯᱟᱲᱦᱟᱣᱮᱫ ᱠᱚᱣᱟ
ᱟᱵᱮᱱ ᱦᱚᱸ ᱯᱟᱥᱮᱡ ᱵᱮᱱ ᱪᱟᱞᱟᱣ ᱵᱟᱲᱟ ᱟᱠᱟᱱ ᱜᱮᱭᱟ ᱚᱱᱛᱮ ᱦᱚ ᱥᱮ
ᱦᱳᱭ ᱱᱚᱝᱠᱟ ᱢᱤᱫᱴᱟᱱ ᱯᱨᱳᱜᱨᱟᱢ ᱦᱩᱭᱩᱜ ᱠᱟᱱ ᱛᱟᱠᱚᱣᱟ ᱚᱸᱰᱮ ᱮᱱᱠᱷᱟᱱ ᱪᱟᱞᱟᱣ ᱞᱮᱱ ᱜᱤᱭᱟᱹᱧ ᱟᱨ ᱚᱸᱰᱮ ᱵᱟᱲᱟᱭ ᱠᱮᱫᱟᱧ ᱠᱤ ᱚᱱᱟ ᱟᱞᱮ ᱱᱚᱛᱮ ᱨᱮᱦᱚᱸ ᱦᱮᱱᱟᱜᱼᱟ ᱢᱮᱱᱛᱮ ᱚᱱᱟ ᱢᱤᱫᱴᱟᱝ ᱜᱮ ᱦᱮᱱᱟᱜᱼᱟ ᱟᱞᱮ ᱱᱚᱰᱮ ᱫᱚ ᱱᱟᱜ ᱟᱨᱦᱚᱸ ᱚᱱᱠᱟ ᱵᱟᱹᱱᱩᱜ ᱟᱹᱱᱤᱡ
ᱟᱪᱪᱷᱟ ᱟᱪᱪᱷᱟ ᱛᱚᱵᱮ ᱚᱸᱰᱮ ᱫᱚ ᱪᱮᱫ ᱞᱮᱠᱟ ᱢᱟᱱᱮ ᱯᱷᱤᱨᱤ ᱜᱮᱭᱟ ᱦᱟᱸᱜ ᱢᱟᱱᱮ ᱥᱮ ᱢᱮᱱ ᱫᱟᱲᱮᱭᱟᱜᱼᱟ ᱵᱮᱜᱚᱨ ᱯᱟᱭᱥᱟ ᱠᱟᱹᱣᱰᱤ ᱛᱮ ᱥᱮ᱾ ᱟᱪᱪᱷᱟ ᱟᱪᱪᱷᱟ ᱢᱟ ᱟᱨᱦᱚᱸ ᱟᱹᱰᱤ ᱱᱟᱯᱟᱭ ᱠᱟᱛᱷᱟ ᱠᱟᱱ᱾
ᱦᱮᱸ
ᱟᱫᱚ ᱚᱸᱰᱮ ᱫᱚ ᱡᱟᱦᱟᱱᱟᱜ ᱚᱱᱠᱟ ᱡᱚᱢ ᱧᱩ ᱠᱚ ᱮᱢᱚᱜ ᱠᱟᱱᱟ ᱥᱮ ᱢᱟᱱᱮ ᱥᱮᱛᱟᱜ ᱵᱮᱲᱟ ᱱᱚᱝᱠᱟ ᱪᱟᱞᱟᱜ ᱢᱮ
ᱥᱮᱛᱟᱜ ᱵᱮᱲᱟ ᱜᱮ ᱠᱷᱟᱹᱞᱤ ᱱᱚᱝᱠᱟ ᱴᱤᱭᱩᱥᱚᱱ ᱪᱮᱫᱠᱟ ᱵᱟᱝᱟ ᱚᱱᱠᱟᱜᱮ ᱪᱟᱞᱟᱜ ᱢᱮ ᱟᱨ ᱪᱮᱫ
ᱟᱪᱪᱷᱟ ᱟᱪᱪᱷᱟ
ᱦᱮᱸ
ᱟᱹᱰᱤ ᱱᱟᱯᱟᱭ ᱠᱟᱹᱢᱤ ᱦᱚᱨᱟ ᱠᱟᱱ ᱛᱟᱠᱚᱣᱟ ᱟᱨ ᱱᱚᱜᱼᱚᱭ ᱱᱚᱝᱠᱟ ᱜᱮ ᱡᱮᱢᱚᱱ ᱜᱚᱴᱟ ᱡᱟᱭᱜᱟ ᱠᱚᱨᱮ ᱱᱚᱝᱠᱟ ᱛᱟᱦᱮᱱ ᱛᱟᱠᱚ ᱞᱟᱹᱠᱛᱤ ᱠᱟᱱᱟ ᱡᱮᱢᱚᱱ ᱟᱵᱚᱣᱟᱜ ᱱᱚᱣᱟ ᱜᱚ ᱯᱟᱹᱨᱥᱤ ᱥᱮ ᱞᱟᱦᱟᱜ ᱛᱟᱵᱚᱱ ᱞᱟᱯᱷᱟᱝ ᱥᱮᱫ᱾
ᱦᱮᱸ ᱦᱮᱸ ᱦᱮᱸ
ᱛᱚᱵᱮ ᱮᱱᱨᱮᱦᱚᱸ ᱟᱞᱮ ᱥᱮᱫ ᱢᱟ ᱟᱱᱮ ᱯᱟᱲᱦᱟᱜ ᱵᱟᱵᱚᱫ ᱛᱮᱢ ᱢᱮᱱ ᱞᱮᱠᱷᱟᱡ ᱥᱮ ᱚᱞᱚᱜ ᱯᱟᱲᱦᱟᱜ ᱵᱟᱵᱚᱫ ᱛᱮ ᱛᱚᱵᱮ ᱟᱹᱰᱤ ᱠᱚᱢ ᱦᱚᱲ ᱠᱚ ᱯᱟᱲᱦᱟᱜ ᱠᱟᱱᱟ ᱢᱮᱱ ᱫᱟᱲᱮᱭᱟᱢ ᱱᱚᱝᱠᱟ ᱱᱤᱥᱟᱹ ᱡᱤᱱᱤᱥ ᱡᱮᱞᱮᱠᱟ᱾ ᱦᱟᱺᱰᱤ ᱯᱟᱹᱣᱨᱟ ᱱᱚᱜᱼᱚᱭ ᱱᱚᱛᱮ ᱥᱮ ᱠᱚ ᱚᱨ ᱤᱫᱤᱜ ᱠᱟᱱᱟ ᱟᱫᱚᱢ ᱠᱚᱫᱚ ᱱᱚᱣᱟ ᱯᱷᱩᱴᱵᱚᱞ ᱜᱟᱛᱮᱜ ᱟᱞᱮ ᱥᱮᱫ ᱦᱚᱸ ᱚᱱᱛᱮ ᱜᱮᱠᱚ ᱫᱷᱮᱭᱟᱱᱟᱜ ᱠᱟᱱᱟ ᱢᱮᱞᱟ ᱴᱷᱮᱞᱟ ᱠᱚᱨᱮ ᱠᱚ ᱫᱟᱲᱟ ᱵᱟᱲᱟᱭᱟ ᱮᱱᱮᱡ ᱡᱟᱹᱥᱛᱤ ᱦᱚᱲᱮᱢ ᱧᱮᱞ ᱠᱚᱣᱟ ᱟᱯᱮ ᱥᱮᱫ ᱜᱮ ᱛᱚᱵᱮ ᱪᱮᱫ ᱞᱮᱠᱟ ᱚᱞᱚᱜ ᱯᱟᱲᱦᱟᱜ ᱡᱟᱦᱟᱸ ᱥᱮᱫ
ᱦᱳᱭ ᱚᱱᱠᱟᱜᱮ ᱟᱹᱵᱤᱱ ᱡᱟᱦᱟᱸ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱭᱟ ᱚᱱᱠᱟᱜᱮ ᱠᱟᱹᱴᱤᱡ ᱠᱟᱹᱴᱤᱡ ᱦᱮᱱᱟᱜ ᱠᱚᱣᱟ ᱟᱨ ᱱᱚᱛᱮ ᱠᱚᱢ ᱵᱚᱪᱷᱚᱨ ᱜᱮ ᱠᱚ ᱯᱟᱲᱦᱟᱣ ᱯᱟᱸᱡᱟᱭᱼᱟ ᱟᱪᱪᱷᱟ
ᱦᱮᱸ ᱦᱮᱸ
ᱵᱟᱨᱚ ᱛᱮᱨᱚ ᱥᱟᱞ ᱨᱮᱠᱚ ᱡᱟᱢᱟᱭᱚᱜ ᱠᱟᱱᱟ ᱟᱨ ᱜᱤᱫᱽ ᱠᱚᱲᱟ ᱜᱤᱫᱽᱨᱟᱹ ᱦᱚᱸᱠᱚ ᱵᱟᱯᱞᱟᱜ ᱠᱟᱱᱟ᱾ ᱱᱚᱝᱠᱟ ᱞᱚᱵ ᱢᱮᱨᱮᱡ ᱛᱮᱜᱮ ᱦᱟᱸᱜ᱾
ᱮᱠᱟᱞ ᱮᱠᱟᱞ ᱢᱟᱱᱮ ᱜᱚᱴᱟ ᱡᱟᱭᱜᱟ ᱠᱚᱨᱮ ᱜᱮ ᱱᱚᱜᱼᱚ ᱱᱚᱝᱠᱟ ᱧᱮᱞᱚᱜᱼᱚᱜ ᱠᱟᱱᱟ᱾ ᱟᱫᱚ ᱱᱚᱜᱼᱚ ᱱᱤᱭᱟᱹ ᱠᱚᱨᱮ ᱫᱚ ᱢᱟᱱᱮ ᱵᱚᱱᱫᱚ ᱞᱟᱹᱠ ᱛᱤ ᱠᱟᱱ ᱜᱮᱭᱟ ᱮᱱᱛᱮᱫ ᱱᱚᱣᱟ ᱛᱮ ᱟᱵᱚᱣᱟᱜ ᱥᱟᱶᱛᱟ ᱨᱮ ᱟᱹᱰᱤ ᱜᱮ, ᱢᱟᱱᱮ ᱯᱨᱚᱵᱷᱟᱵᱮ ᱯᱟᱲᱟᱣ ᱮᱫᱟ, ᱥᱮ ᱢᱮᱱ ᱫᱟᱲᱮᱭᱟᱜ ᱢᱤᱫ ᱦᱚᱲ ᱡᱩᱫᱤ ᱚᱱᱠᱟᱭ ᱠᱚᱨᱟᱣᱟ, ᱛᱚᱵᱮ ᱮᱴᱟᱜ ᱦᱚᱲ ᱦᱚᱸ ᱚᱱᱟ ᱧᱮᱞ ᱥᱟᱱ ᱧᱮᱞ ᱛᱮ ᱢᱟᱱᱮ ᱢᱤᱫ ᱴᱮᱱ ᱢᱚᱱᱮ ᱨᱮ ᱦᱩᱫᱤᱥ ᱨᱟ ᱨᱟᱠᱟᱵᱟᱭᱟ ᱡᱮ ᱤᱧ ᱦᱚᱧ ᱵᱟᱯᱞᱟᱜᱼᱟ ᱥᱮ ᱤᱧ ᱦᱚᱸᱧ ᱱᱚᱝᱠᱟᱧ ᱠᱚᱨᱟᱣᱟ ᱥᱮ ᱪᱮᱫ ᱞᱮᱠᱟ ᱪᱚᱝ ᱚᱱᱮ ᱚᱱᱠᱟ ᱢᱤᱫᱴᱟᱝ ᱦᱩᱫᱤᱥ ᱛᱟᱦᱮᱱ ᱛᱟᱠᱚᱣᱟ ᱠᱟᱹᱴᱤᱡ ᱠᱟᱹᱴᱤᱡ ᱠᱚᱲᱟ ᱠᱚᱣᱟᱜ ᱥᱮ ᱵᱟᱝ?
ᱵᱟᱨ ᱯᱮ ᱵᱚᱪᱷᱚᱨ ᱛᱮᱜᱮ ᱯᱚᱨᱮ ᱟᱨᱦᱚ ᱠᱚ ᱪᱷᱟᱰᱣᱤᱜ ᱠᱟᱱᱟ᱾
ᱦᱩᱸ ᱦᱩᱸ ᱦᱩᱸ ᱦᱮᱸ ᱢᱟᱱᱮ ᱱᱚᱜᱼᱚ ᱱᱚᱝᱠᱟ ᱦᱚᱸ ᱡᱟᱥᱛᱤ ᱧᱮᱞᱚᱜᱼᱚᱜ ᱠᱟᱱᱟ᱾ ᱮᱱᱛᱮᱜ ᱠᱟᱹᱴᱤᱡ ᱩᱢᱮᱨ ᱨᱮ ᱡᱚᱠᱷᱚᱱ ᱠᱚ ᱵᱟᱯᱞᱟᱜᱼᱟ, ᱛᱚᱵᱮ ᱤᱱᱟᱹᱜ ᱦᱩᱫᱤᱥ ᱵᱟᱝ ᱛᱟᱦᱮᱱ ᱛᱟᱠᱚᱣᱟ ᱵᱚᱞᱮ, ᱵᱟᱯᱞᱟ ᱠᱟᱛᱮᱜ ᱪᱮᱫ ᱪᱮᱠᱟ ᱦᱩᱭᱩᱜᱼᱟ ᱵᱟᱝ ᱪᱮᱠᱟ ᱦᱩᱭᱩᱜᱼᱟ ᱠᱷᱟᱞᱤᱢ ᱢᱮᱱ ᱫᱟᱲᱮᱭᱟᱜᱼᱟ ᱢᱤᱫᱴᱟᱝ ᱚᱱᱟ ᱨᱟᱹᱥᱠᱟᱹ ᱨᱚᱢᱚᱡᱽ ᱞᱟᱹᱜᱤᱫ ᱠᱚ ᱵᱟᱯᱞᱟᱜ ᱠᱟᱱᱟ ᱦᱟᱸᱜ ᱱᱮᱛᱟᱨ ᱠᱚᱫᱚ᱾ ᱱᱚᱣᱟ ᱟᱯᱱᱟᱨ ᱱᱚᱣᱟ ᱜᱷᱟᱨᱚᱸᱡᱽ ᱪᱟᱞᱟᱣ ᱵᱮᱱᱟᱣ ᱞᱮᱠᱟ ᱱᱚᱜᱼᱚ ᱱᱚᱝᱠᱟ ᱫᱚ ᱦᱟᱸᱜ ᱵᱟᱠᱚ ᱦᱩᱫᱤᱥ ᱠᱟᱫᱟ ᱵᱚᱞᱮ ᱪᱮᱫ ᱞᱮᱠᱟ ᱪᱮᱠᱟ ᱦᱩᱭᱩᱜᱼᱟ ᱠᱟᱹᱢᱤ ᱠᱟᱹᱥᱱᱤ ᱦᱚᱸ ᱠᱚ ᱵᱟᱲᱟᱭᱟ ᱥᱮ ᱤᱱᱟᱹᱜ ᱤᱱᱟᱹᱜ ᱫᱷᱟᱹᱨᱤᱡ ᱵᱟᱠᱚ ᱛᱤᱭᱟᱹᱜ ᱟᱠᱟᱫᱟ
ᱦᱩᱸ
ᱟᱫᱚ ᱵᱟᱹᱭ ᱵᱟᱹᱭ ᱛᱮ ᱟᱞᱮ ᱥᱮᱫ ᱫᱚᱢ ᱢᱮᱱ ᱫᱟᱲᱮᱭᱟᱜᱼᱟ ᱱᱚᱜᱼᱚ ᱱᱤᱭᱟᱹ, ᱱᱚᱝᱠᱟ ᱯᱷᱩᱴᱵᱚᱞ ᱮᱱᱮᱡ ᱠᱟᱨᱡᱚ ᱠᱨᱚᱢ ᱢᱟᱱᱮ ᱱᱚᱣᱟ ᱢᱟ ᱦᱩᱭᱩᱜ ᱠᱟᱱ ᱜᱮ ᱱᱚᱣᱟ ᱯᱷᱩᱴᱵᱚᱞ ᱮᱱᱮᱡ ᱠᱟᱨᱡᱚ ᱠᱨᱚᱢ ᱨᱮ ᱚᱠᱟ ᱫᱚ ᱦᱟᱸᱜ ᱱᱚᱣᱟ ᱪᱮᱫ ᱠᱚ ᱢᱮᱛᱟᱜᱼᱟ, ᱧᱤᱸᱫᱟᱹ ᱡᱟᱛᱨᱟ ᱠᱚ ᱠᱚᱨᱟᱣᱮᱫ ᱛᱟᱦᱮᱱᱟ ᱟᱫᱚ ᱱᱚᱜᱼᱚ ᱱᱤᱭᱟᱹ ᱠᱚ ᱵᱚᱱᱫᱷ ᱨᱮᱱᱟᱜ ᱟᱹᱰᱤ ᱠᱚ ᱪᱮᱥᱴᱟ ᱵᱟᱲᱟ ᱟᱠᱟᱫᱟ ᱟᱫᱚ ᱡᱟᱭᱜᱟ ᱡᱟᱭᱜᱟ ᱨᱮ ᱱᱚᱣᱟ ᱵᱚᱱᱫᱷ